ᱦᱮᱸ
ᱚᱜ ᱠᱟᱱᱟ
ᱦᱮᱸ ᱟᱸᱡᱚᱢᱼᱚᱜ ᱠᱟᱱᱟ
ᱚᱸ ᱢᱟᱡᱷᱮ ᱢᱟᱡᱷᱮ ᱵᱟ. ᱧ ᱟᱸᱡᱚᱢ ᱫᱟ ᱟᱫᱚ ᱜᱮᱫᱚᱜ ᱠᱟᱱᱟ ᱢᱚᱱᱮ ᱪᱷᱟ ᱟᱸᱡᱚᱢᱚᱜ ᱠᱟᱱᱟ ᱢᱚᱡᱽ ᱛᱮ?
ᱤᱧᱟᱹᱜ ᱤᱧᱟᱹᱜ ᱨᱚᱲ ᱟᱸᱡᱚᱢᱚᱜ ᱠᱟᱱᱟ
ᱦᱮᱸ ᱦᱮᱸ ᱦᱮᱸ ᱱᱤᱛ ᱟᱸᱡᱚᱢᱼᱚᱜ ᱟᱪᱷᱟ
ᱟᱪᱪᱷᱟ
ᱴᱷᱤᱠ ᱜᱮᱭᱟ
ᱦᱳᱭ
ᱟᱪᱪᱷᱟ ᱦᱚᱲ ᱯᱟᱹᱛᱭᱟᱹᱣ ᱤᱫᱤ ᱠᱟᱛᱮ ᱟᱢ ᱪᱮᱜ ᱮᱢ ᱪᱤᱱᱛᱟᱹᱭ ᱜᱮᱭᱟ ᱢᱟᱱᱮ ᱪᱮᱜ ᱮᱢ ᱢᱚᱱᱮ ᱜᱮᱭᱟ ᱦᱚᱲ ᱯᱟᱹᱛᱭᱟᱹᱣ ᱪᱮᱫᱠᱟᱱ ᱡᱤᱱᱤᱥ ᱠᱟᱱᱟ? ᱦᱚᱲ ᱯᱟᱹᱛᱭᱟᱹᱣ ᱡᱟᱦᱟᱸ ᱯᱷᱳᱠ ᱵᱤᱞᱤᱯᱷ ᱠᱚ ᱢᱮᱛᱟᱜ ᱠᱟᱱᱟ ᱥᱮ
ᱦᱮᱸ
ᱚᱱᱟ ᱤᱫᱤ ᱠᱟᱛᱮᱜ ᱟᱢ ᱟᱢᱟᱜ ᱪᱮᱫ ᱢᱚᱛᱚ ᱢᱚᱛ ᱢᱟᱱᱮᱜ ᱟ ᱟᱢ? ᱪᱮᱫ ᱮᱢ ᱵᱩᱡᱷᱟᱹᱣ ᱜᱮᱭᱟ ᱦᱚᱲ ᱯᱟᱹᱛᱭᱟᱹᱣ ᱤᱫᱤ ᱠᱟᱛᱮ?
ᱮᱸ ᱛᱚᱢᱟᱨ ᱮᱸ ᱦᱚᱲ ᱯᱟᱹᱛᱭᱟᱹᱣ ᱤᱫᱤ ᱠᱟᱛᱮᱫ ᱢᱮᱱ ᱞᱠᱷᱟᱱ ᱤᱧᱟᱹᱜ ᱩᱭᱦᱟᱹᱨ ᱵᱷᱟᱵᱽᱱᱟ ᱛᱮᱫᱚ ᱱᱚᱶᱟ ᱜᱮ ᱵᱩᱡᱷᱟᱹᱜᱼᱟ ᱡᱮ ᱦᱚᱲ ᱯᱟᱹᱛᱭᱟᱹᱣ ᱟᱱᱟᱜ ᱠᱟᱛᱷᱟ ᱢᱮᱱᱛᱮ ᱡᱟᱦᱟᱸ ᱵᱟᱲᱟᱭ ᱧᱟᱢᱚᱜᱼᱟ᱾ ᱡᱟᱦᱟᱸ ᱠᱟᱛᱷᱟ ᱠᱚᱫᱚ ᱥᱮᱫᱟᱭ ᱵᱤᱫᱟᱹᱞ ᱠᱷᱚᱱ ᱦᱚᱲ ᱦᱚᱯᱚᱱ ᱛᱟᱞᱟ ᱨᱮ ᱥᱮ ᱵᱚᱸᱜᱟ ᱵᱩᱨᱩ ᱥᱟᱶ ᱡᱚᱯᱲᱟᱣ ᱟᱱᱟᱜ᱾ ᱟᱨ ᱢᱮᱱ ᱫᱚ ᱥᱟᱹᱜᱩᱱ ᱟᱱᱟᱜ ᱠᱟᱛᱷᱟ ᱠᱚᱜᱮ ᱦᱚᱲ ᱯᱟᱹᱛᱭᱟᱹᱣ ᱟᱱ ᱠᱟᱛᱷᱟ ᱵᱚᱱ ᱢᱮᱱ ᱫᱟᱲᱮᱭᱟᱜ ᱠᱟᱱᱟ᱾ ᱱᱚᱶᱟ ᱠᱚᱜᱮ ᱦᱚᱲ ᱯᱟᱹᱛᱭᱟᱹᱣᱟᱱ ᱠᱟᱛᱷᱟ ᱠᱚ ᱞᱟᱹᱭᱟ ᱟᱫᱚ ᱧᱮᱞ ᱞᱮᱠᱷᱟᱱ ᱦᱚᱲ ᱦᱚᱯᱚᱱ ᱫᱚ ᱵᱚᱸᱜᱟ ᱵᱩᱨᱩ ᱯᱟᱹᱛᱭᱟᱹᱣ ᱟᱱ ᱦᱚᱲ ᱠᱟᱱᱟ ᱠᱚ ᱦᱮᱸᱥᱮ?
ᱥᱮᱫᱟᱭ ᱵᱤᱫᱟᱹᱞ ᱠᱷᱚᱱ ᱜᱮ ᱦᱚᱲ ᱦᱚᱯᱚᱱ ᱛᱟᱞᱟ ᱨᱮ ᱟᱹᱰᱤ ᱞᱮᱠᱟᱱ ᱯᱟᱹᱛᱭᱟᱹᱣ ᱟᱱᱟᱜ ᱠᱟᱛᱷᱟ ᱠᱚ ᱪᱟᱞᱟᱣ ᱦᱤᱡᱩᱜ ᱠᱟᱱᱟ᱾ ᱟᱨ ᱱᱤᱛ ᱦᱚᱸ ᱯᱟᱹᱛᱭᱟᱹᱣ ᱠᱟᱛᱮ ᱜᱮ ᱢᱮᱱᱟᱜ ᱠᱚᱣᱟ᱾ ᱱᱚᱶᱟ ᱜᱮ ᱤᱧᱟᱹᱜ ᱢᱚᱱᱮ ᱛᱮᱫᱚ ᱦᱚᱲ ᱯᱟᱹᱛᱭᱟᱹᱣ ᱫᱚᱠᱚ ᱢᱮᱛᱟᱜᱼᱟ ᱟᱫᱚ ᱱᱚᱣᱟ ᱤᱫᱤ ᱠᱟᱛᱮ ᱟᱢᱟᱜ ᱯᱩᱥᱴᱟᱹᱣ ᱢᱚᱛ ᱪᱮᱫ
ᱤᱧ ᱦᱚᱸ ᱚᱱᱠᱟ ᱢᱟᱪᱷᱟ ᱜᱮ ᱥᱮᱫᱟᱭ ᱨᱮᱱ ᱦᱟᱯᱲᱟᱢ ᱠᱚ ᱢᱟᱱᱮ ᱦᱚᱲ ᱯᱟᱹᱛᱭᱟᱹᱣ ᱦᱮᱸ ᱥᱮ? ᱢᱟᱱᱮ ᱡᱟᱦᱟᱸ ᱪᱮᱛᱟᱱ ᱩᱱᱠᱩ ᱥᱟᱵ ᱠᱚᱢ ᱵᱚᱸᱜᱟ ᱵᱩᱨᱩ ᱪᱮᱛᱟᱱ ᱦᱩᱭᱩᱜ᱾ ᱚᱸ ᱛᱳᱢᱟᱨ ᱦᱚᱲ ᱞᱟᱹᱭ ᱠᱟᱛᱷᱟ ᱦᱚᱲ ᱡᱟᱦᱟᱸ ᱠᱚ ᱞᱟᱹᱭ ᱟ ᱥᱮ ᱚᱱᱟ ᱠᱟᱛᱷᱟ ᱪᱮᱛᱟᱱ ᱯᱟᱹᱛᱭᱟᱹᱣ ᱠᱚ ᱡᱟᱦᱟᱸ ᱜᱮᱠᱚ ᱯᱟᱹᱛᱭᱟᱹᱣ ᱟᱜ ᱟᱠᱚ ᱥᱮ
ᱦᱩᱸ
ᱚᱱᱟ ᱜᱮ ᱤᱧᱟᱹᱜ ᱢᱚᱱᱮ ᱛᱮᱫᱚ ᱦᱚᱲ ᱯᱟᱹᱛᱭᱟᱹᱣ ᱠᱟᱱᱟ ᱡᱮᱞᱮᱠᱟ ᱫᱷᱚᱨᱚ ᱟᱵᱚ ᱱᱚᱣᱟ ᱥᱟᱱᱛᱟᱲ ᱥᱚᱢᱟᱡᱽ ᱨᱮ ᱥᱮ ᱮᱴᱟᱜ ᱥᱚᱢᱟᱡᱽ ᱨᱮᱦᱚᱸ ᱢᱮᱱᱟᱜ ᱜᱮᱭᱟ ᱦᱚᱭᱛᱳ ᱥᱮᱫᱟᱭ ᱠᱷᱚᱱ ᱜᱮ ᱠᱤᱪᱷᱩ ᱯᱟᱹᱛᱭᱟᱹᱣ ᱢᱟᱱᱮ ᱪᱮᱫ ᱠᱟ ᱟᱸᱫᱷᱟ ᱯᱟᱹᱛᱭᱟᱹᱣ ᱦᱚᱸ ᱢᱮᱱᱟᱜ ᱛᱟᱠᱚᱣᱟ ᱥᱮ ᱠᱤᱪᱷᱩ ᱟᱸᱫᱷᱟ ᱯᱟᱹᱛᱭᱟᱹᱣ ᱦᱚᱸ ᱢᱮᱱᱟᱜᱼᱟ᱾ ᱪᱮᱫ ᱠᱟ ᱥᱮᱫᱟᱭ ᱠᱚ ᱞᱟᱹᱭ ᱟᱜᱩᱭᱟ ᱜᱚ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱴᱷᱤᱠ ᱜᱮᱭᱟ ᱱᱚᱝᱠᱟ ᱠᱚ ᱞᱟᱹᱭᱟ ᱡᱮ ᱫᱟᱜ ᱟᱢ ᱡᱩᱫᱤ ᱰᱟᱦᱟᱨ ᱛᱮᱢ ᱪᱟᱞᱟᱜ ᱠᱟᱱᱟ ᱥᱮ ᱴᱷᱤᱠ ᱜᱮᱭᱟ᱾
ᱦᱮᱸ
ᱟᱫᱚᱢ ᱪᱟᱞᱟᱜ ᱠᱟᱱᱟ ᱪᱟᱞᱟᱜ ᱚᱠᱛᱮ ᱡᱩᱫᱤ ᱦᱮᱸᱫᱮ ᱯᱩᱥᱤ ᱫᱟᱜ ᱮᱱᱟ ᱾
ᱦᱳᱭ
ᱛᱟᱦᱚᱞᱮ ᱦᱮᱸᱫᱮ ᱯᱩᱥᱤ ᱠᱚ ᱛᱟᱜ ᱮᱱᱟ ᱛᱟᱦᱚᱞᱮ ᱫᱚ ᱦᱩᱭ ᱮᱱᱟ ᱚᱱᱟ ᱫᱚ ᱚᱥᱟᱹᱜᱩᱱ ᱟᱱᱟᱜ᱾ ᱢᱟᱱᱮ ᱚᱱᱟ ᱫᱚ ᱚᱥᱟᱹᱜᱩᱱ ᱴᱷᱤᱠ ᱜᱮᱭᱟ ᱟᱫᱚ
ᱦᱳᱭ
ᱟᱫᱚ ᱠᱚ ᱢᱮᱱᱟ ᱡᱮ ᱦᱮᱸᱫᱮ ᱯᱩᱥᱤ ᱛᱟᱜ ᱞᱮᱱᱠᱷᱟᱱ ᱫᱚ ᱵᱟᱠᱩ ᱛᱟᱵᱚᱜᱼᱟ ᱦᱮᱸᱫᱮ ᱯᱩᱥᱤ ᱛᱟᱜ ᱮᱱᱟ ᱛᱟᱵᱽ ᱮᱱᱠᱷᱟᱱ ᱫᱚ ᱟᱢ ᱛᱤᱸᱜᱩᱱ ᱢᱮ ᱛᱤᱸᱜᱩ ᱠᱟᱛᱮᱜ ᱚᱸᱰᱮ ᱤᱭᱮ ᱡᱟᱦᱟᱱᱟᱜ ᱰᱷᱮᱞᱠᱟᱜ ᱵᱟ ᱡᱟᱦᱟᱱᱟᱜ ᱜᱮ ᱪᱟᱯᱟᱼᱟᱜ ᱢᱮ ᱾ ᱟᱨ ᱵᱟᱝᱠᱷᱟᱱ ᱾ ᱪᱮᱫ ᱠᱚ ᱢᱮᱱᱟ ᱛᱷᱩᱭᱟᱠᱚ ᱤᱱᱟᱹ ᱜᱮ ᱴᱷᱤᱠ ᱜᱮᱭᱟ ᱛᱷᱩᱭ ᱢᱮ ᱟᱨ ᱵᱟᱝᱠᱷᱟᱱ ᱡᱟᱦᱟᱸᱭ ᱡᱩᱫᱤ ᱛᱟᱭ ᱢᱟᱱᱮ ᱡᱟᱦᱟᱸᱭ ᱛᱟᱸᱦᱮᱱ ᱠᱷᱟᱱ ᱛᱟᱭᱚᱢ ᱥᱮᱱ ᱵᱟ ᱡᱟᱦᱟᱸᱭ ᱢᱤᱫ ᱵᱟᱨ ᱦᱚᱲ ᱢᱤᱫ ᱵᱟᱨ ᱯᱮ ᱦᱚᱲ ᱯᱟᱨᱚᱢ ᱪᱩ ᱟᱠᱩ ᱢᱮ ᱚᱱᱟ ᱰᱟᱦᱟᱨ ᱛᱮ ᱛᱟᱨᱯᱚᱨ
ᱟᱢ ᱛᱟᱵᱚᱜ ᱢᱮ ᱱᱚᱜᱼᱚᱭ ᱡᱮ ᱱᱚᱝᱠᱟᱱᱟᱜ ᱢᱤᱫᱴᱟᱝ ᱯᱟᱹᱛᱭᱟᱹᱣ ᱢᱟᱱᱮ ᱛᱟᱦᱮᱸ ᱠᱟᱱ ᱛᱟᱠᱚᱣᱟ ᱛᱚᱠᱷᱚᱱ ᱟᱨ ᱚᱱᱟ ᱯᱟᱹᱛᱭᱟᱹᱣ ᱱᱤᱛ ᱦᱚᱸ ᱢᱮᱱᱟᱜ ᱜᱮᱭᱟ ᱠᱤᱪᱷᱩ ᱠᱤᱪᱷᱩ ᱦᱚᱲ ᱴᱷᱮᱱ ᱟᱨ ᱮᱠᱷᱚᱱ ᱦᱚᱸ ᱧᱮᱞ ᱧᱮᱞᱚᱜ ᱠᱟᱱ ᱜᱮᱭᱟ ᱱᱚᱣᱟ ᱯᱟᱹᱛᱭᱟᱹᱣ ᱢᱮᱱᱟᱜ ᱜᱮᱭᱟ ᱛᱚ ᱟᱢ ᱪᱮᱫ ᱮᱢ ᱢᱚᱱᱮᱭᱟ ᱱᱚᱣᱟ ᱯᱟᱹᱛᱭᱟᱹᱣ ᱮᱠᱷᱚᱱᱚ ᱢᱮᱱᱟᱜ ᱜᱮᱭᱟ᱾ ᱥᱮᱢ ᱧᱮᱞ ᱟᱠᱟᱫ ᱜᱮᱭᱟ ᱮᱠᱷᱚᱱᱚ ᱥᱮ ᱵᱟᱝ?
ᱦᱳᱭ ᱥᱟᱱᱛᱟᱲ ᱥᱟᱶᱛᱟ ᱨᱮᱱ ᱦᱚᱲ ᱠᱚ ᱢᱩᱫᱽᱨᱮ ᱟᱨ ᱱᱮᱛᱟᱨ ᱦᱚᱸ ᱧᱮᱞ ᱧᱟᱢᱚᱜ ᱜᱮᱭᱟ ᱡᱮ ᱱᱚᱝᱠᱟᱱ ᱟᱸᱫᱷᱟ ᱯᱟᱹᱛᱭᱟᱹᱣ ᱥᱮ ᱦᱚᱲ ᱯᱟᱹᱛᱭᱟᱹᱣᱟᱱ ᱠᱟᱛᱷᱟ ᱠᱚᱫᱚ ᱧᱮᱞ ᱧᱟᱢᱚᱜ ᱜᱮᱭᱟ᱾ ᱟᱵᱚ ᱥᱟᱱᱛᱟᱲ ᱦᱚᱲ ᱠᱚ ᱢᱩᱫᱨᱮ ᱱᱚᱝᱠᱟᱱ ᱯᱟᱹᱛᱤᱭᱟᱹᱣ ᱟᱱ ᱠᱟᱛᱷᱟ ᱦᱚᱸ ᱧᱮᱞ ᱧᱟᱢ ᱟᱠᱟᱱᱟ᱾ ᱥᱮ ᱜᱷᱚᱴᱚᱱ ᱠᱚᱦᱚᱸ ᱧᱮᱞ ᱟᱠᱟᱫᱟ ᱵᱚᱱ᱾
ᱡᱚᱠᱷᱚᱱ ᱟᱵᱚ ᱟ ᱵᱟᱯᱞᱟ ᱚᱠᱛᱮ ᱡᱚᱠᱷᱚᱱ ᱵᱚᱱ ᱥᱮᱱᱚᱜᱼᱟ ᱵᱟᱯᱞᱟ ᱢᱮᱱᱫᱚ ᱥᱟᱨ ᱥᱟᱹᱜᱩᱱ ᱵᱚᱱ ᱧᱮᱞᱟ ᱾
ᱡᱚᱠᱷᱚᱱ ᱟᱵᱚ ᱠᱚᱲᱟ ᱯᱟᱦᱟᱴᱟ ᱠᱷᱚᱱ ᱵᱚᱱ ᱥᱮᱱᱚᱜᱼᱟ ᱠᱩᱲᱤ ᱯᱟᱦᱟᱴᱟ ᱵᱟᱹᱦᱩ ᱧᱮᱧᱮᱞ ᱥᱮ ᱠᱚᱲᱟ ᱠᱚᱣᱟᱜ ᱠᱚᱲᱟ ᱜᱤᱫᱽᱨᱟᱹᱣ ᱟᱜ ᱚᱲᱟᱜ ᱫᱩᱣᱟᱹᱨ ᱠᱚ ᱧᱮᱞ ᱟᱨ ᱠᱚᱲᱟ ᱜᱤᱫᱽᱨᱟᱹ ᱧᱮᱞ ᱟᱨ ᱾ ᱚᱱᱟ ᱪᱟᱞᱟᱣ ᱢᱟᱲᱟᱝ ᱨᱮ ᱟᱵᱚ ᱫᱚ ᱚᱲᱟᱜ ᱵᱷᱤᱛᱨᱤ ᱨᱮ ᱞᱚᱴᱟ ᱫᱟᱜ ᱨᱮ ᱥᱟᱨ ᱥᱟᱹᱜᱩᱱ ᱧᱮᱞ ᱞᱟᱹᱜᱤᱫ? ᱚᱱᱟ ᱞᱚᱴᱟ ᱵᱷᱤᱛᱨᱤ ᱨᱮ, ᱵᱟᱨᱭᱟ ᱦᱳᱲᱳ ᱵᱚᱱ ᱫᱚᱦᱚ ᱠᱟᱜᱼᱟ᱾
ᱦᱳᱭ᱾
ᱚᱱᱟ ᱫᱚ ᱦᱚᱸ ᱢᱤᱫᱴᱮᱱ ᱦᱚᱲ ᱯᱟᱹᱛᱭᱟᱹᱣ ᱟᱱ ᱜᱮ᱾ ᱚᱱᱟ ᱵᱮᱜᱚᱨ ᱦᱚᱸ ᱟᱨᱦᱚᱸ ᱚᱱᱠᱟ ᱞᱮᱠᱟ ᱞᱟᱹᱭ ᱜᱟᱱᱚᱜᱼᱟ, ᱡᱮ ᱡᱮᱠᱷᱚᱱ ᱟᱵᱚ ᱨᱩᱢ ᱠᱚᱵᱚᱱ ᱰᱟᱠᱟᱣᱼᱟ ᱡᱚᱠᱷᱚᱱ ᱦᱚᱲ ᱪᱮᱛᱟᱱ ᱨᱮ ᱡᱚᱠᱷᱚᱱ ᱟᱵᱚᱨᱮᱱ ᱜᱚᱸᱥᱟᱭ ᱠᱚᱠᱚ ᱦᱮᱡ ᱥᱮᱴᱮᱨᱚᱜᱼᱟ᱾ ᱚᱱᱟ ᱦᱚᱸ ᱢᱤᱫ ᱞᱮᱠᱟᱱ, ᱦᱚᱲ ᱯᱟᱹᱛᱭᱟᱹᱣ ᱟᱱ ᱠᱟᱛᱷᱟ ᱞᱮᱠᱟᱜᱮ ᱞᱟᱹᱭ ᱜᱟᱱᱚᱜᱼᱟ, ᱛᱚ ᱦᱚᱜ ᱱᱚᱣᱟ ᱠᱚ ᱱᱚᱝᱠᱟᱱ ᱟᱭᱢᱟ ᱜᱮ ᱢᱮᱱᱟᱜ ᱛᱟᱵᱚᱱᱟ, ᱡᱟᱦᱟᱸ ᱠᱚᱫᱚ ᱟᱵᱚᱣᱟᱜ ᱦᱚᱲ ᱯᱟᱹᱛᱭᱟᱹᱣ ᱟᱱ ᱠᱟᱛᱷᱟ ᱵᱚᱱ ᱞᱟᱹᱭ ᱫᱟᱲᱮᱭᱟᱜᱼᱟ ᱟᱨ ᱱᱚᱣᱟ ᱠᱚ ᱱᱮᱛᱟᱨ ᱦᱚᱸ ᱧᱮᱞ ᱧᱟᱢᱚᱜ ᱠᱟᱱ ᱜᱮᱭᱟ᱾ ᱡᱮ ᱱᱚᱝᱠᱟᱱ ᱜᱷᱚᱴᱚᱱ ᱠᱚ ᱡᱟᱦᱟᱸ ᱫᱚ ᱦᱚᱲ ᱠᱚ ᱯᱟᱹᱛᱭᱟᱹᱣ ᱟᱜᱼᱟ᱾ ᱚᱱᱟ ᱵᱮᱜᱚᱨ ᱦᱚᱸ ᱜᱚᱡ ᱜᱩᱨ ᱠᱟᱛᱮᱜ ᱦᱚᱲ ᱦᱚᱯᱚᱱ ᱫᱚ ᱵᱚᱸᱜᱟ ᱵᱩᱨᱩ ᱥᱟᱶ ᱛᱟᱞᱟ ᱚᱲᱟᱜ ᱟᱥᱚᱱ ᱨᱮ ᱢᱮᱞᱚ ᱜᱩᱴᱤ ᱠᱟᱛᱮ ᱛᱟᱦᱮᱸᱱ ᱨᱮ ᱮᱢᱟᱱ ᱯᱟᱹᱛᱭᱟᱹᱣ ᱢᱮᱱᱟᱜ ᱛᱟᱠᱚᱣᱟ᱾ ᱱᱚᱣᱟ ᱠᱚᱨᱮ ᱦᱚᱸ ᱧᱮᱞ ᱟᱠᱟᱱᱟ ᱟᱨᱦᱚᱸ ᱞᱟᱹᱭ ᱜᱟᱱᱚᱜᱼᱟ ᱡᱮ ᱦᱚᱲ ᱯᱟᱹᱛᱭᱟᱹᱣ ᱟᱱᱟᱜ ᱠᱟᱛᱷᱟ ᱨᱮᱭᱟᱜ ᱥᱤᱨᱡᱚᱱ ᱫᱚ, ᱚᱠᱟ ᱠᱷᱚᱱ ᱦᱮᱡ ᱟᱠᱟᱱᱟ? ᱱᱚᱣᱟ ᱡᱩᱫᱤ ᱵᱚᱱ ᱞᱟᱹᱭᱟ ᱱᱚᱣᱟ ᱦᱚᱲ ᱯᱟᱹᱛᱭᱟᱹᱣ ᱟᱱᱟᱜ ᱠᱟᱛᱷᱟ᱾ ᱟᱹᱰᱤ ᱯᱟᱹᱦᱤᱞ ᱠᱷᱚᱱ ᱜᱮ ᱦᱮᱡ ᱟᱜᱩᱣ ᱟᱠᱟᱱᱟ ᱟᱨ ᱱᱮᱛᱟᱨ ᱦᱚᱸ ᱟᱵᱚ ᱛᱟᱞᱟᱨᱮ ᱧᱮᱞ ᱧᱟᱢᱚᱜ ᱠᱟᱱ ᱜᱮᱭᱟ ᱢᱮᱱᱛᱤᱧ ᱢᱚᱱᱮᱭᱟ᱾
ᱦᱳᱭ, ᱴᱷᱤᱠ ᱜᱮᱢ ᱞᱟᱹᱭ ᱠᱟᱫᱟ᱾ ᱟᱭᱢᱟ ᱟᱭᱢᱟ ᱦᱚᱲ ᱯᱟᱹᱛᱭᱟᱹᱣ ᱜᱮ ᱢᱮᱱᱟᱜᱼᱟ, ᱡᱟᱦᱟᱸ ᱟᱵᱚ ᱥᱚᱢᱟᱡ ᱨᱮ ᱮᱠᱷᱚᱱᱳ ᱢᱮᱱᱟᱜ ᱜᱮᱭᱟ᱾ ᱟᱪᱪᱷᱟ ᱟᱢ ᱡᱟᱦᱟᱸᱢ ᱞᱟᱹᱭ ᱠᱮᱫᱟ ᱨᱩᱢ ᱵᱟᱸᱝ ᱚᱱᱟ ᱫᱚ ᱱᱚᱣᱟ ᱜᱮᱢ ᱞᱟᱹᱭ ᱚᱪᱚ ᱠᱮᱫᱟ ᱥᱮ ᱟᱵᱚᱨᱮᱱ ᱡᱟᱦᱟᱸᱭ ᱵᱚᱸᱜᱟ ᱢᱟᱱᱮ ᱵᱚᱸᱜᱟ ᱵᱩᱨᱩ, ᱵᱚᱸᱜᱟ ᱵᱩᱨᱩ ᱵᱚᱸᱜᱟ ᱵᱩᱨᱩ ᱟᱢ ᱴᱷᱮᱱᱮ ᱵᱟᱠᱚ ᱢᱮᱱ ᱜᱮᱭᱟ ᱡᱮ ᱵᱚᱸᱜᱟ ᱵᱩᱨᱩ ᱟᱢ ᱴᱷᱮᱱᱮ ᱪᱮᱫ ᱠᱚ ᱞᱟᱹᱭᱟ? ᱫᱮᱡ ᱞᱮᱱᱠᱷᱟᱱ ᱥᱮ ᱧᱟᱢ ᱞᱟᱢ
ᱦᱮᱸ ᱪᱟᱯᱟᱲ ᱪᱟᱯᱟᱲ ᱠᱚ ᱞᱟᱹᱭᱟ ᱚᱱᱟ ᱫᱚ᱾
ᱟᱪᱷᱟ᱾ ᱦᱳᱭ ᱦᱳᱭ, ᱪᱟᱯᱟᱲᱟᱢ ᱠᱷᱟᱱ ᱛᱚᱠᱷᱚᱱ ᱜᱮ ᱨᱩᱢ ᱦᱩᱭᱩᱜ ᱜᱮᱭᱟ᱾ ᱵᱟᱝ ᱜᱮ?
ᱦᱳᱭ
ᱨᱩᱢᱩᱜ ᱜᱮᱭᱟ ᱠᱚ ᱛᱟᱭᱛᱚ, ᱟᱪᱪᱷᱟ ᱱᱚᱣᱟ ᱡᱚ ᱠᱚ ᱨᱩᱢᱩᱜ ᱜᱮᱭᱟ, ᱱᱚᱣᱟ ᱠᱤ ᱟᱢ ᱢᱟᱱᱮ ᱱᱤᱡᱮ ᱢᱮᱜ ᱛᱮᱢ ᱧᱮᱞ ᱵᱟᱲᱟᱣ ᱠᱟ ᱫᱟ ᱡᱮ ᱱᱚᱠᱟ ᱦᱩᱭ ᱠᱟᱱᱟ᱾ ᱢᱟᱱᱮ ᱟᱢ ᱚᱝᱠᱟ ᱡᱟᱦᱟᱱ ᱵᱚᱸᱜᱟ ᱵᱩᱨᱩ ᱡᱟᱭᱜᱟ ᱨᱮᱢ ᱪᱟᱞᱟᱣ ᱠᱟᱱᱟ᱾ ᱪᱟᱞᱟᱣ ᱠᱟᱛᱮᱜ, ᱧᱮᱞ ᱡᱟᱦᱟᱸ᱾ ᱥᱟᱢᱱᱟ ᱥᱟᱢᱱᱤ ᱧᱮᱞ, ᱚᱝᱠᱟᱢ ᱧᱮᱞ ᱵᱟᱲᱟᱣ ᱠᱟᱫᱟ? ᱤᱧ ᱫᱚ ᱥᱮ ᱵᱟᱹᱧ ᱧᱮᱞ ᱵᱟᱲᱟᱣ ᱠᱟᱫᱟ ᱟᱫᱚ ᱟᱸ ᱵᱟᱹᱧ ᱞᱟᱹᱭ ᱫᱟᱹᱲᱤᱜ ᱠᱟᱱᱟ ᱩᱱᱟᱹᱜ ᱴᱷᱤᱠ ᱫᱚ᱾ ᱟᱫᱚ ᱚᱱᱟᱜᱤᱧ ᱠᱩᱞᱤᱭᱮᱫ ᱢᱮᱭᱟ ᱟᱢᱠᱤᱢ ᱧᱮᱞ ᱠᱟᱫᱟ ᱱᱚᱣᱟ?
ᱟᱸ ᱱᱚᱝᱠᱟ ᱱᱟᱜ ᱫᱚ ᱟᱞᱮ ᱟᱛᱳ ᱠᱚᱨᱮᱦᱚᱸ ᱚᱝᱠᱟ ᱦᱳᱭ ᱵᱟᱲᱟ ᱠᱟᱱᱟ᱾
ᱟᱪᱪᱷᱟ
ᱮ ᱚᱝᱠᱟ ᱦᱚᱲ ᱪᱮᱛᱟᱱ ᱮᱸ ᱱᱚᱝᱠᱟ ᱵᱚᱸᱜᱟ ᱠᱚ ᱟᱹᱜᱩ ᱠᱚᱣᱟ ᱥᱮ ᱜᱚᱸᱥᱟᱭ ᱠᱚᱠᱚ ᱟᱲᱜᱚᱱᱟ᱾ ᱟᱨ ᱟᱨ ᱩᱱᱠᱩ ᱜᱚᱸᱥᱟᱭ ᱮ ᱡᱟᱦᱟᱸᱭ ᱦᱚᱲ ᱪᱮᱛᱟᱱ ᱮ ᱦᱮᱡ ᱟᱠᱟᱱ᱾ ᱩᱱᱤ ᱠᱚ ᱵᱩᱜᱤ ᱵᱟᱹᱲᱤᱡ ᱠᱚ ᱠᱩᱞᱤ ᱵᱟᱲᱟᱭ ᱜᱮᱭᱟ᱾ ᱱᱚᱣᱟ ᱠᱚᱜᱮ ᱧᱮᱞ ᱵᱟᱲᱟ ᱦᱳᱭ ᱠᱟᱱᱟ᱾ ᱟᱫᱚ ᱚᱱᱟ ᱵᱮᱜᱚᱨ ᱮᱴᱟᱜ ᱠᱚᱫᱚ ᱩᱱᱟᱹᱜ ᱫᱚ ᱵᱟᱹᱧ ᱫᱟᱬᱟ ᱟᱠᱟᱫᱟ ᱛᱚ᱾ ᱚᱱᱟ ᱠᱷᱟᱹᱛᱤᱨ ᱩᱱᱟᱹᱜ ᱫᱚ ᱵᱟᱹᱧ ᱧᱮᱞ ᱵᱟᱲᱟ ᱠᱟᱜ ᱜᱮᱭᱟ᱾ ᱟᱫᱚ ᱡᱟᱦᱟᱸᱭ ᱠᱚ ᱫᱟᱲᱟᱱᱟ ᱩᱱᱠᱩ ᱫᱚ ᱵᱷᱟᱜᱮ ᱧᱚᱜ ᱜᱮᱠᱚ ᱧᱮᱞ ᱵᱟᱲᱟ ᱠᱟᱫᱟ ᱾ ᱫᱤᱥᱚᱢ ᱫᱩᱱᱤᱭᱟᱹ ᱡᱟᱦᱟᱸᱭ ᱠᱚ ᱫᱟᱬᱟᱱ ᱠᱟᱱᱟ᱾
ᱟᱪᱪᱷᱟ ᱟᱪᱪᱷᱟ ᱟᱪᱪᱷᱟ ᱵᱩᱡ ᱠᱤᱫᱟᱹᱧ ᱾ ᱤᱧ ᱦᱚᱸ ᱵᱟᱹᱧ ᱫᱟᱬᱟᱱ ᱜᱮᱭᱟ ᱥᱮ ᱚᱱᱠᱟ ᱫᱚ᱾ ᱟᱨ ᱵᱚᱸᱜᱟ ᱵᱩᱨᱩ ᱚᱠᱛᱮ ᱦᱚᱸ ᱥᱮᱴᱮᱨ ᱵᱟᱹᱧ ᱛᱟᱦᱮᱱ ᱜᱮᱭᱟ᱾ ᱡᱟᱦᱟᱱᱟᱜ ᱠᱟᱹᱢᱤ ᱦᱚᱛᱮᱛᱮ ᱦᱚᱭᱛᱚ ᱵᱟᱹᱧ ᱥᱮᱴᱮᱨ ᱫᱟᱲᱮᱭᱟ ᱫᱟ᱾ ᱛᱚ ᱵᱟᱝ ᱧᱮᱞ ᱦᱩᱭ ᱠᱟᱱᱟ ᱥᱮ ᱟᱫᱚ ᱚᱱᱟᱜᱮ ᱢᱟᱱᱮ ᱚᱱᱟ ᱡᱤᱱᱤᱥᱴᱟ ᱫᱚ ᱵᱟᱹᱧ ᱵᱩᱡᱽ ᱴᱷᱤᱠ ᱫᱟᱲᱮᱭᱟᱜ ᱠᱟᱱᱟ᱾ ᱡᱮ ᱪᱮᱫ ᱠᱟ ᱠᱟᱛᱮᱜ ᱦᱩᱭᱩᱜ ᱜᱮᱭᱟ ᱥᱮ ᱪᱮᱫ ᱠᱟ ᱠᱟᱛᱮᱜ ᱵᱟᱝ᱾ ᱡᱟᱭ ᱵᱟ ᱦᱳᱠ ᱞᱟᱹᱭ ᱟᱫᱤᱧᱟᱢ ᱵᱩᱡ ᱠᱤᱫᱟᱹᱧ ᱱᱚᱣᱟ ᱜᱮ᱾ ᱤᱧ ᱜᱚᱜᱚ ᱟᱵᱟᱨᱮ ᱞᱟᱹᱭ ᱛᱟᱦᱮᱱ ᱥᱮ ᱢᱤᱫᱴᱮᱱ ᱯᱟᱹᱛᱭᱟᱹᱣ, ᱢᱟᱱᱮ ᱡᱟᱦᱟᱸ ᱟᱸᱫᱷᱟ ᱯᱟᱹᱛᱭᱟᱹᱣ, ᱤᱧ ᱫᱚ ᱚᱱᱟ ᱫᱚ ᱟᱸᱫᱷᱟ ᱯᱟᱹᱛᱭᱟᱹᱣ ᱜᱤᱧ ᱢᱚᱱᱮᱭᱟ᱾ ᱴᱷᱤᱠ ᱜᱮᱭᱟ ᱾ ᱡᱮ ᱟᱢ ᱫᱷᱚᱨᱚᱢ ᱫᱩᱲᱩᱵ ᱠᱟᱱᱟ ᱥᱟᱢᱟᱝ ᱨᱮ᱾ ᱴᱷᱤᱠ ᱜᱮᱭᱟ ᱟᱸᱡᱚᱢᱚᱜ ᱠᱟᱱᱟ? ᱦᱮᱸ ᱟᱢᱮᱢ ᱫᱩᱲᱩᱵ ᱠᱟᱱᱟ ᱴᱷᱤᱠ ᱜᱮᱭᱟ᱾ ᱢᱤᱫ ᱡᱟᱭᱜᱟ ᱨᱮ᱾ ᱡᱟᱦᱟᱸ ᱨᱮᱜᱮᱢ ᱫᱩᱲᱩᱵ ᱠᱟᱱᱟ᱾ ᱟᱫᱚ ᱟᱢᱟᱜ ᱥᱟᱢᱟᱝ ᱨᱮ ᱡᱩᱫᱤ ᱢᱤᱫᱴᱟᱝ ᱥᱮᱛᱟᱭ ᱦᱮᱡ ᱱᱟ ᱥᱮ᱾ ᱟᱫᱚ ᱥᱮᱛᱟ ᱚᱸᱰᱮᱭ ᱢᱟᱱᱮ ᱩᱞᱴᱟᱹᱜ ᱠᱟᱱᱟ ᱾ ᱜᱤᱛᱤᱡ ᱠᱟᱛᱮ ᱵᱟᱠᱚ ᱩᱞᱴᱟᱹᱜ ᱜᱮᱭᱟ ᱥᱮ ᱥᱮᱛᱟ?
ᱦᱳᱭ
ᱧᱮᱞ ᱵᱟᱲᱟ ᱠᱟᱫᱟᱢ ᱚᱱᱟ ᱟᱢ?
ᱦᱳᱭ ᱧᱮᱞ ᱵᱟᱲᱟ ᱠᱟᱫᱟᱹᱧ᱾
ᱦᱮᱸ, ᱟᱫᱚ ᱱᱚᱠᱟ ᱥᱮᱛᱟ ᱠᱚ ᱩᱞᱴᱟᱹᱣ ᱞᱮᱱᱠᱷᱟᱱ ᱟᱫᱚ ᱠᱚ ᱢᱮᱱᱟ ᱠᱚ, ᱢᱮᱱᱟᱭ ᱤᱧ ᱜᱚᱜᱚ ᱡᱮ ᱱᱚᱣᱟ ᱦᱚᱸ, ᱢᱤᱫᱴᱮᱱ ᱚᱥᱟᱹᱜᱩᱱ ᱠᱟᱱᱟ᱾ ᱟᱫᱚ, ᱢᱮᱱᱟᱭ ᱜᱚᱜᱚ ᱠᱟᱱᱟᱭ᱾ ᱟᱫᱚ ᱚᱱᱟᱛ ᱯᱟᱹᱛᱭᱟᱹᱣ ᱟᱛᱟᱭᱟ ᱚᱥᱟᱹᱜᱩᱱ ᱠᱟᱱᱟ ᱦᱳᱭ ᱛᱚ᱾ ᱚᱱᱟ ᱜᱮ ᱟᱨ ᱠᱤ ᱾
ᱟᱪᱪᱷᱟ᱾